ᱦᱮᱞᱳ
ᱦᱮᱞᱳ ᱡᱚᱦᱟᱨ ᱜᱮ ᱜᱚᱝᱠᱮ᱾
ᱦᱚᱭ ᱜᱚᱝᱠᱮ ᱦᱮᱸ ᱟᱪᱪᱷᱟ
ᱜᱚᱢᱠᱮ ᱟᱹᱞᱤᱧᱟᱜ ᱨᱚᱲ ᱵᱮᱱ ᱟᱡᱚᱢᱮᱫᱟ?
ᱚ
ᱟᱵᱮᱱᱟᱜ ᱵᱟᱝ ᱟᱸᱡᱚᱢ ᱧᱟᱢᱚᱜ ᱠᱟᱱᱟ
ᱦᱮᱸ ᱱᱤᱛᱚᱜ ᱟᱸᱡᱚᱢᱚᱜ ᱠᱟᱱᱟ ᱜᱚᱝᱠᱮ?
ᱦᱮᱸ ᱟᱸᱡᱚᱢᱟ ᱠᱟᱱᱟ ᱱᱤᱛᱚᱝ ᱫᱚ᱾
ᱟᱪᱪᱷᱟ ᱪᱮᱫ ᱦᱟᱸᱜ ᱥᱟᱰᱮ ᱠᱟᱱᱟ ᱚᱱᱟ ᱠᱟᱹᱴᱤᱡ ᱵᱚᱱ ᱥᱟᱸᱜᱤᱧ
ᱥᱟᱲᱮ ᱠᱟᱱᱟ ᱱᱤᱛᱚᱜ ᱟᱸᱡᱚᱢᱚᱜ ᱧᱟᱢᱚᱜ ᱠᱟᱱᱟ ᱜᱚᱢᱠᱮ?
ᱦᱳᱭ ᱟᱸᱡᱚᱢ ᱧᱟᱢᱚᱜ ᱠᱟᱱᱟ᱾
ᱦᱮᱞᱳ
ᱱᱤᱛᱚ ᱢᱮᱧᱚᱢᱚᱜ ᱠᱟᱱᱟ ᱜᱚᱝᱠᱮ
ᱦᱳᱭ ᱟᱸᱡᱚᱢ ᱧᱟᱢᱚᱜ ᱠᱟᱱᱟ ᱱᱤᱛᱚᱜ ᱟᱹᱞᱤᱧᱟᱜ ᱟᱲᱟᱝ ᱦᱳᱭ ᱟᱸᱡᱚᱢ ᱧᱟᱢᱚᱜ ᱠᱟᱱᱟ᱾ ᱟ
ᱱᱤᱛᱚᱝ ᱥᱟᱯᱷᱟ ᱜᱮ ᱟᱸᱡᱚᱢᱚᱜ ᱠᱟᱱᱟ ᱥᱮ ᱡᱟᱦᱟᱱᱟᱜ ᱠᱚ ᱟᱨᱚ ᱠᱚ ᱟᱸᱡᱚᱜ ᱠᱟᱱᱟ?
ᱥᱟᱯᱷᱟ ᱜᱮ ᱟᱡᱚᱢᱚᱜ ᱠᱟᱱᱟ᱾
ᱜᱚᱢᱠᱮ
ᱟᱪᱪᱷᱟ ᱟᱪᱪᱷᱟ
ᱦᱮᱸ ᱜᱚᱝᱠᱮ ᱟᱸᱚᱢᱚᱜ ᱠᱟᱱᱟ᱾
ᱟᱪᱪᱷᱟ ᱜᱚᱝᱠᱮ ᱛᱟᱦᱚᱞᱮ ᱪᱮᱫ ᱠᱚ ᱪᱤᱠᱟᱹ ᱵᱟᱲᱟᱭᱟ ᱟᱨ ᱦᱳᱭ ᱱᱟᱯᱟᱭ ᱜᱮ ᱢᱮᱱᱟᱜ
ᱫᱟᱜ ᱮ ᱠᱟᱱᱟᱭ ᱛᱳ ᱛᱳ ᱱᱤᱛᱚᱜ ᱚᱲᱟᱜ ᱨᱮᱜᱮ ᱢᱮᱱᱟᱜ ᱞᱤᱧᱟ ᱫᱩᱲᱩᱵ ᱵᱟᱲᱟᱣ ᱠᱟᱱᱟᱞᱤᱧ᱾
ᱦᱳᱭ ᱟᱫᱚ ᱜᱚᱝᱠᱮ ᱟᱯᱮ ᱥᱮᱫ ᱫᱚ ᱪᱟᱥ ᱛᱤᱱᱟᱹᱜ ᱥᱟᱸᱜᱤᱧ ᱠᱮᱜᱼᱟ
ᱛᱚ ᱚᱝᱠᱮ ᱞᱟᱹᱭ ᱞᱮᱠᱷᱟᱱ ᱟᱞᱮᱥᱮᱫ ᱫᱚ ᱪᱟᱥᱵᱟᱥ ᱫᱚ ᱱᱚᱜᱼᱚᱭ ᱥᱩᱨᱩ ᱠᱟᱱᱟ ᱛᱚ ᱮᱦᱚᱵ ᱠᱟᱱᱟ ᱛᱚ ᱱᱚᱜᱼᱚᱭ ᱛᱮᱦᱮᱧ ᱜᱮᱞᱮ ᱟᱞᱮ ᱞᱮ ᱦᱩᱨᱩ ᱞᱮ ᱨᱚᱦᱚᱭ ᱠᱮᱫᱟ᱾
ᱛᱚ ᱢᱩᱪᱟᱹᱫ ᱫᱚ ᱟᱹᱣᱨᱤ ᱞᱮ ᱪᱟᱵᱟᱭᱟ ᱛᱚ ᱜᱟᱯᱟᱥᱮᱜ ᱟᱞᱮᱭᱟᱜ ᱫᱚ ᱡᱟ ᱢᱚᱱᱮᱜ ᱠᱟᱱᱟ ᱧᱮᱞᱮᱜᱼᱟᱞᱮ ᱜᱟᱯᱟ ᱥᱮᱜ ᱜᱮ ᱪᱟᱵᱟᱜ ᱛᱟᱞᱮᱭᱟ᱾ ᱦᱩᱲᱩ ᱨᱚᱦᱚᱭ ᱫᱚ᱾
ᱛᱚ ᱟᱯᱮᱥᱮᱫ ᱜᱚᱱᱠᱮ ᱮᱦᱚᱵ ᱮᱱᱟ ᱥᱮ ᱵᱟᱝ ᱦᱩᱲᱩ ᱨᱚᱦᱚᱭ?
ᱟᱯᱮ ᱥᱮᱫ ᱦᱩᱲᱩ ᱨᱚᱦᱚᱭ ᱫᱚ ᱟᱹᱣᱨᱤᱤᱞ ᱞᱮ ᱟᱨᱟᱢᱵᱚᱭᱟ᱾ ᱱᱚᱜᱼᱚᱭ ᱫᱟᱜ ᱠᱚ ᱴᱷᱤᱠ ᱢᱚᱛᱚ ᱵᱟᱭ ᱫᱟᱜᱮᱜ ᱠᱷᱟᱛᱤᱨ ᱦᱩᱲᱩ ᱠᱚᱦᱚᱸ᱾
ᱟᱪᱪᱷᱟ ᱟᱪᱪᱷᱟ ᱛᱚ ᱜᱚᱝᱠᱮ ᱪᱮᱜ ᱵᱤᱱ ᱞᱟᱹᱭᱮᱜ ᱠᱟᱱ ᱛᱟᱦᱮᱸᱱᱟ ᱦᱮᱸ ᱜᱚᱝᱠᱮ ᱪᱮᱜ ᱵᱤᱱ ᱞᱟᱹᱭᱮᱜ ᱠᱟᱱ ᱛᱟᱦᱮᱸᱱᱟ?
ᱦᱮᱞᱳ
ᱦᱮᱸ ᱜᱚᱝᱠᱮ ᱞᱟᱹᱭ ᱵᱮᱱ
ᱦᱳᱭ ᱜᱚᱝᱠᱮ ᱟᱸᱡᱚᱢ
ᱦᱮᱸ ᱜᱚᱝᱠᱮ ᱟᱸᱡᱚᱢᱚᱜ ᱠᱟᱱᱟ ᱟᱹᱞᱤᱧᱟᱜ ᱟᱲᱟᱝ ᱢᱚᱸᱡᱽ ᱛᱮᱵᱮᱱ ᱟᱸᱡᱚᱢ ᱧᱟᱢᱚᱜᱼᱟ ᱛᱚ᱾ ᱞᱟᱹᱭ ᱮᱫᱟᱞᱤᱧ ᱟᱹᱞᱤᱧᱟᱜ ᱟᱲᱟᱝ ᱢᱚᱸᱡᱽ ᱛᱮᱵᱮᱱ ᱟᱸᱡᱚᱢ ᱧᱟᱢᱱᱟᱛᱚ ᱦᱮᱸ ᱜᱚᱝᱠᱮ?
ᱦᱮᱞᱳ
ᱦᱮᱸ ᱦᱮᱞᱳ
ᱦᱮᱞᱳ
ᱦᱮᱞᱳ ᱟᱸᱡᱚᱢ ᱧᱟᱢᱚᱜ ᱠᱟᱱᱟ ᱜᱚᱝᱠᱮ?
ᱦᱮᱞᱳ ᱦᱮᱞᱳ
ᱦᱮᱞᱳ ᱜᱚᱝᱠᱮ
ᱦᱮᱞᱳ ᱟᱭᱟ ᱢᱟᱦ
ᱦᱮᱞᱳ
ᱦᱮᱸ ᱜᱚᱝᱠᱮ ᱟᱸᱡᱚᱢ ᱧᱟᱢᱚᱜ ᱠᱟᱱᱟ ᱟᱞᱤᱧᱟᱜ ᱟᱲᱟᱝ ᱦᱮᱞᱳ